ᱦᱮᱸ ᱡᱚᱦᱟᱨ ᱜᱮ, ᱦᱮᱸ ᱟᱸᱡᱚᱢᱚᱜ ᱠᱟᱱᱟ ᱾
ᱦᱮᱸ
ᱫᱤ ᱛᱟᱦᱚᱞᱮ ᱤᱧ ᱢᱤᱫᱴᱟᱝ ᱮ ᱦᱮᱸᱼᱼ ᱞᱟᱹᱭᱮᱜᱼᱟᱹᱧ ᱡᱮ ᱛᱟᱦᱞᱮ ᱚᱱᱠᱟ ᱢᱟ ᱟᱵᱚᱣᱟᱜ ᱥᱟᱶᱛᱟᱨᱮ ᱦᱩᱭᱩᱜ ᱠᱟᱱᱟ ᱟᱹᱰᱤᱜᱟᱱ ᱵᱚᱸᱜᱟ ᱵᱩᱨᱩ ᱦᱮᱱᱟᱜ ᱟᱠᱟᱫᱟ ᱾ ᱟᱨ ᱯᱚᱨᱚᱵᱽ ᱠᱚᱦᱚᱸ ᱢᱮᱱᱟᱜ-ᱟ ᱾ ᱛᱟᱦᱚᱞᱮ ᱱᱤᱛᱚᱜ ᱫᱚ ᱥᱚᱦᱚᱨᱟᱭ ᱯᱚᱨᱚᱵᱽ ᱤᱫᱤ ᱠᱟᱛᱮᱜ ᱞᱟᱝ ᱜᱟᱞᱢᱟᱨᱟᱣ ᱞᱮᱠᱷᱟᱱ ᱵᱟᱝ ᱜᱟᱱ ᱠᱚᱜᱼᱟ?
ᱦᱮᱸ ᱜᱟᱱᱚᱜᱼᱟ ᱾
ᱦᱮᱸ ᱟ ᱛᱟᱦᱚᱞᱮ ᱟᱢᱜᱮ ᱞᱟᱹᱭ ᱛᱟᱞᱟᱝ ᱢᱮ ᱡᱮ ᱟᱯᱮᱥᱮᱱ ᱪᱮᱫ ᱞᱮᱠᱟ ᱯᱮ ᱥᱚᱦᱨᱟᱭᱚᱜ ᱜᱮᱭᱟ?
ᱟ ᱟᱞᱮ ᱥᱮᱫ ᱱᱤᱭᱟᱹ ᱜᱷᱟᱹᱲᱤᱡ ᱡᱟᱦᱟᱸ ᱨᱤᱧ ᱛᱟᱦᱮᱦᱱ ᱠᱟᱱᱟ ᱚᱸᱰᱮ ᱫᱚ ᱮ ᱱᱚᱣᱟ ᱤᱭᱟᱹ ᱨᱮᱫᱚ ᱵᱟᱠᱚ ᱥᱚᱨᱚᱦᱨᱟᱭᱚᱜᱼᱟ ᱯᱩᱥ ᱵᱚᱸᱜᱟ ᱠᱚ ᱥᱚᱨᱦᱟᱭᱚᱜ ᱠᱟᱱᱟ ᱠᱚ ᱾
ᱟᱪᱪᱷᱟ ᱾
ᱦᱮᱸ ᱡᱟᱦᱟᱸ ᱥᱚᱢᱚᱭ ᱨᱮ ᱟᱵᱚ ᱵᱚᱱ ᱥᱟᱠᱨᱟᱛᱚᱜ ᱠᱟᱱᱟ ᱵᱚᱱ ᱚᱱᱟ ᱥᱟᱠᱨᱟᱛ ᱞᱟᱦᱟ ᱨᱮᱼᱼ ᱩᱱᱠᱩ ᱠᱚ ᱥᱚᱦᱨᱟᱭᱚᱜᱼᱟ ᱱᱚᱸᱰᱮ ᱠᱚ ᱥᱚᱦᱨᱟᱭᱚᱜᱼᱟ ᱾ ᱦᱮᱸ ᱟᱨ ᱫᱤᱥᱚᱢ ᱚᱲᱟᱜ ᱡᱟᱦᱟᱸ ᱼᱼ ᱤᱧ ᱚᱸᱰᱮ ᱫᱚ ᱟᱵᱚ ᱥᱚᱦᱚᱨᱟᱭ ᱵᱚᱸᱜᱟ ᱡᱟᱦᱟᱸ ᱠᱚ ᱢᱮᱛᱟᱜ ᱠᱟᱱᱟ ᱟᱨᱠᱤᱼᱼ
ᱦᱚᱭ
ᱦᱮᱸ ᱫᱤᱣᱟᱞᱤᱥ ᱚᱠᱛᱚ ᱩᱱ ᱥᱩᱚᱢᱚᱭ ᱠᱚ ᱥᱚᱦᱨᱟᱭᱚᱜᱼᱟ ᱠᱚ ᱾
ᱚ ᱦᱚᱸ ᱟᱨ ᱟᱞᱮ ᱫᱚ ᱦᱩᱭᱩᱜᱼᱼ ᱥᱚᱦᱚᱨᱟᱭ ᱵᱚᱸᱜᱟ ᱨᱮ
ᱟᱪᱪᱷᱟ ᱾ ᱥᱚᱦᱨᱟᱭ ᱫᱚ ᱟᱵᱚᱣᱟᱜ ᱥᱟᱶᱛᱟ ᱨᱮᱱᱟᱜ ᱢᱤᱫᱴᱮᱱ ᱢᱟᱨᱟᱝ ᱤᱭᱟᱹ ᱠᱟᱱᱼᱼ ᱛᱟᱵᱚᱱᱟ, ᱟᱹᱰᱤ ᱠᱩᱥᱤ ᱨᱟᱹᱥᱠᱟᱹ ᱨᱮᱱᱟᱜ ᱯᱚᱨᱚᱵᱽ ᱠᱟᱱᱟ ᱦᱳᱭ ᱦᱟᱹᱛᱤ ᱞᱮᱠᱟᱱᱼᱼ ᱦᱳᱭ ᱦᱟᱛᱤ ᱞᱮᱠᱟᱱ ᱯᱚᱨᱚᱵᱽ ᱠᱟᱱ ᱛᱟᱵᱚᱱᱟ ᱾
ᱦᱚᱭ ᱦᱚᱭ ᱟᱨ ᱚᱱᱟ ᱫᱚ ᱦᱩᱭᱩᱜ ᱠᱟᱱᱟ ᱟᱵᱚ ᱫᱚ ᱡᱮᱢᱚᱱ ᱰᱟᱝᱨᱤ ᱠᱚᱫᱚ ᱦᱩᱭᱩᱜᱼᱼ ᱵᱟᱨᱚ ᱢᱟᱥ ᱜᱮᱵᱚᱱ ᱠᱷᱟᱴᱟᱣᱮᱫ ᱠᱚᱣᱟ ᱵᱚᱱ, ᱟᱫᱚ ᱩᱱᱠᱩ ᱥᱟᱨᱦᱟᱣ ᱾ ᱠᱚ ᱞᱟᱹᱜᱤᱫ ᱡᱮᱢᱚᱱ ᱦᱩᱲᱩ ᱠᱚᱠᱚ ᱨᱟᱠᱟᱵ ᱟᱵᱚᱱ ᱠᱟᱱᱟ, ᱚᱲᱟᱜ ᱨᱮᱱ ᱞᱚᱠᱠᱷᱤ ᱠᱚ ᱟᱹᱜᱩᱣᱟᱵᱚᱱ ᱠᱟᱱᱟ, ᱥᱮ ᱦᱩᱲᱩ ᱵᱚᱱ ᱨᱟᱠᱟᱵ ᱮᱫᱟ, ᱥᱤ ᱚᱪᱚᱭᱮᱫ ᱠᱚᱣᱟ ᱵᱚᱱ, ᱟᱫᱚ ᱩᱱᱠᱩ ᱥᱟᱨᱦᱟᱣ ᱞᱟᱹᱜᱤᱫ ᱜᱮ, ᱦᱳᱭᱩᱜ ᱠᱟᱱᱟ ᱥᱚᱦᱚᱨᱟᱭ ᱯᱚᱨᱚᱵᱽ ᱫᱚ᱾
ᱦᱮᱸ, ᱟᱞᱮ ᱥᱮᱫ ᱦᱚᱸ ᱚᱱᱠᱟᱜ ᱜᱮ, ᱩᱫᱫᱮᱥᱚ ᱠᱟᱛᱮ ᱫᱚᱠᱚ ᱥᱚᱦᱚᱨᱟᱭᱚᱜ ᱠᱟᱱ ᱜᱮᱭᱟ, ᱟᱫᱚ ᱠᱷᱟᱹᱞᱤ ᱚᱠᱛᱚ ᱨᱮᱱᱟᱜ ᱠᱟᱹᱴᱤᱡ ᱯᱷᱟᱨᱟᱠ, ᱱᱤᱭᱟᱹ ᱜᱷᱟᱹᱲᱤᱡ ᱡᱟᱦᱟᱸᱨᱮᱧ ᱛᱟᱦᱮᱱ ᱠᱟᱱᱟ, ᱦᱳᱭ᱾ ᱞᱟᱹᱭᱟᱠᱚ ᱢᱤᱫᱴᱮᱱ ᱚᱠᱛᱚ, ᱱᱚᱝᱠᱟ ᱛᱟᱦᱮᱸ ᱠᱟᱱᱟ, ᱡᱮ ᱟᱨ ᱱᱚᱝᱠᱟ ᱥᱚᱦᱨᱟᱭ ᱵᱚᱸᱜᱟᱟ ᱨᱮ, ᱡᱚᱢ ᱧᱩ ᱠᱚ ᱵᱟᱠᱚ ᱠᱩᱲᱟᱹᱣᱜ ᱠᱩᱲᱟᱹᱣ ᱫᱟᱲᱮᱭᱟᱜ ᱛᱮ, ᱟᱨᱠᱤ ᱟᱨ ᱚᱱᱟ ᱥᱟᱶ ᱥᱮ, ᱮᱸ ᱟᱵᱚᱣᱟᱜ ᱫᱤᱥᱚᱢ ᱩᱱ ᱥᱚᱢᱚᱭ, ᱡᱮᱦᱮᱛᱩ ᱥᱟᱫᱷᱤᱱ ᱵᱟᱝ ᱛᱟᱦᱮᱸ ᱠᱟᱱᱟ᱾ ᱢᱤᱫᱴᱮᱱ, ᱮ ᱯᱚᱨᱤᱥᱛᱷᱤᱛᱤ ᱩᱱ ᱥᱚᱢᱚᱭ, ᱚᱱᱠᱟ ᱵᱟᱝ ᱛᱟᱦᱮᱸ ᱠᱟᱱᱟ ᱡᱮ, ᱦᱚᱲ ᱠᱚ ᱨᱟᱹᱥᱠᱟᱹ ᱠᱚ ᱢᱟᱱᱟᱣ ᱟᱠᱚ᱾ ᱛᱚ ᱚᱱᱟ ᱠᱷᱟᱹᱛᱤᱨ ᱛᱮᱦᱚᱸ, ᱦᱚᱲ ᱱᱚᱝᱠᱟ ᱠᱚ ᱯᱤᱪᱷᱟᱹᱣ‌ ᱤᱫᱤ ᱠᱮᱫᱟ ᱠᱚ, ᱯᱳᱥ ᱵᱚᱸᱜᱟ᱾ ᱥᱟᱠᱨᱟᱛ ᱞᱟᱦᱟ ᱨᱮ, ᱥᱚᱦᱚᱨᱟᱭ ᱠᱚ ᱢᱟᱱᱟᱣ ᱠᱟᱛᱮ ᱤᱱᱟ ᱛᱟᱭᱱᱚᱢ, ᱥᱠᱟᱨᱟᱛ ᱠᱚ ᱢᱟᱱᱟᱶ ᱟᱠᱚ, ᱦᱮᱸ, ᱦᱮᱸ᱾ ᱛᱟᱤ ᱵᱟᱠᱤ ᱡᱷᱚᱛᱚ ᱠᱟᱹᱢᱤ ᱜᱮ, ᱢᱤᱫ ᱜᱮᱭᱟ ᱡᱟᱦᱟᱸ ᱚᱱᱛᱮ ᱟᱵᱚ ᱥᱮᱫ ᱠᱚ ᱤᱭᱟᱹᱭᱟ ᱫᱤᱥᱚᱢ ᱚᱲᱟᱜ ᱥᱮᱫ, ᱟᱞᱮ ᱡᱟᱦᱟᱸ ᱞᱮᱠᱟ ᱠᱚ ᱥᱚᱨᱦᱟᱭᱚᱜᱼᱟ, ᱱᱚᱛᱮ ᱦᱚᱸ ᱤᱱᱠᱟᱹ ᱜᱮᱠᱚ ᱥᱚᱨᱦᱟᱭᱚᱜᱼᱟ, ᱤᱱᱠᱟᱹ ᱜᱮ ᱠᱚ ᱠᱷᱩᱱᱴᱟᱹᱜ ᱟᱠᱚ᱾
ᱦᱳᱭ, ᱦᱳᱭ, ᱡᱮᱢᱚᱱ ᱢᱚᱬᱮ ᱥᱤᱧ ᱢᱚᱬᱮ ᱧᱤᱫᱟᱹ, ᱟᱵᱚ ᱫᱚᱵᱚᱱ ᱥᱟᱠᱨᱟᱛᱚᱜᱼᱟ᱾
ᱦᱮᱸ, ᱦᱮᱸ᱾ ᱚᱱᱠᱟᱜ ᱜᱮ ᱱᱚᱛᱮ ᱦᱚᱸ, ᱥᱚᱨᱦᱟᱭ ᱠᱚ ᱚᱱᱠᱟ ᱠᱚ, ᱢᱟᱱᱟᱣᱮᱫ ᱜᱮᱭᱟ ᱠᱚ, ᱟᱨ ᱥᱚᱨᱦᱟᱭ ᱨᱮ, ᱟᱨ ᱟᱸ ᱟᱯᱮ ᱥᱮᱱᱟᱜ ᱡᱟᱦᱟᱸᱟᱱᱟᱜ, ᱟᱸ ᱢᱟᱨᱟᱝ ᱢᱮᱞᱟ ᱠᱚ ᱦᱳᱭᱳᱜ ᱜᱮᱭᱟ?
ᱟᱸ ᱵᱟᱝ, ᱵᱟᱝ ᱥᱚᱦᱚᱨᱟᱭ ᱨᱮ, ᱚᱱᱠᱟ ᱢᱮᱞᱟ ᱠᱚᱫᱚ, ᱵᱟᱝ ᱦᱳᱭᱳᱜ ᱜᱮᱭᱟ᱾
ᱟᱪᱪᱷᱟ, ᱥᱚᱦᱚᱨᱟᱭ ᱨᱮᱱᱟᱜ ᱡᱷᱚᱛᱚᱠᱷᱱ, ᱢᱚᱸᱡᱽ ᱡᱤᱱᱤᱥ ᱤᱧ ᱡᱟᱦᱟᱸᱟᱧ ᱧᱮᱞ ᱠᱟᱫᱟ, ᱡᱮ ᱱᱚᱜ-ᱚᱭ ᱧᱤᱫᱟᱹ ᱵᱮᱲᱟ, ᱜᱟᱹᱭ ᱡᱟᱜᱟᱣ ᱠᱚ ᱪᱟᱞᱟᱜ ᱟᱠᱚ ᱦᱮᱸ ᱟᱨ ᱮ ᱟᱵᱚ ᱠᱩᱲᱤ ᱦᱚᱯᱚᱱ ᱠᱚᱫᱚ, ᱥᱟᱲᱯᱟ ᱮᱱᱮᱡ ᱵᱚᱱ ᱪᱟᱞᱟᱜ ᱟᱵᱚᱱ᱾ ᱟᱫᱚ ᱤᱧᱦᱚᱸ ᱫᱤᱥᱚᱢ ᱚᱲᱟᱜ ᱨᱮ, ᱱᱚᱝᱠᱟ ᱵᱟᱨ ᱥᱮᱨᱢᱟ ᱪᱟᱞᱟᱣ, ᱪᱟᱞᱟᱣ ᱠᱟᱱᱟᱹᱧ ᱡᱚᱠᱷᱚᱱᱤᱧ ᱛᱟᱦᱮᱸ ᱠᱟᱱᱟ᱾ ᱡᱟᱱᱟᱢ ᱫᱤᱥᱚᱢ ᱚᱲᱟᱜ ᱨᱮ, ᱟᱫᱚ ᱵᱟᱨ ᱥᱮᱨᱢᱟ ᱥᱚᱨᱦᱟᱭ ᱨᱤᱧ ᱛᱟᱦᱮᱸ ᱠᱟᱱᱟ, ᱟᱫᱚ ᱟᱛᱳ ᱨᱮᱱ, ᱦᱚᱲ ᱠᱚ ᱥᱟᱶᱛᱮ ᱟᱨᱠᱤ, ᱤᱧ ᱦᱚᱸ ᱥᱟᱲᱯᱟ ᱮᱱᱮᱡ ᱤᱧ ᱪᱟᱞᱟᱣ ᱠᱟᱱᱟ, ᱧᱤᱫᱟᱹ ᱵᱮᱲᱟ᱾
ᱚ-ᱦᱚᱸ ᱦᱮᱸ᱾ ᱟᱞᱮ ᱥᱮᱱ ᱫᱚ ᱦᱳᱭᱩᱜ ᱠᱟᱱᱟ, ᱵᱟᱵᱟ ᱦᱚᱲ ᱛᱟᱠᱚ ᱜᱮᱠᱚ ᱪᱟᱞᱟᱜ ᱜᱮᱭᱟ, ᱟᱫᱚ ᱤᱧ ᱫᱚ, ᱯᱟᱲᱦᱟᱣ ᱨᱮᱦᱚᱧ ᱟᱸᱡᱚᱢ ᱠᱟᱫᱟ᱾ ᱢᱟᱱᱮ ᱯᱟᱲᱦᱟᱣ ᱠᱟᱜ ᱟᱹᱧ, ᱡᱮ ᱟᱭᱳ ᱦᱚᱲ ᱠᱚ ᱟᱨ ᱵᱟᱵᱟ ᱦᱚᱲ ᱠᱚ, ᱢᱮᱥᱟ ᱠᱟᱛᱮ ᱦᱳᱭᱳᱜ ᱠᱟᱱᱟ ᱟᱭᱳ ᱦᱚᱲ ᱠᱚᱫᱚ, ᱦᱳᱭᱳᱜ ᱠᱟᱱᱟ ᱦᱟᱴᱟᱜ ᱨᱮ ᱚᱱᱟ ᱤᱭᱟᱹ ᱠᱚᱠᱚ ᱤᱫᱤᱭᱟ, ᱥᱮ ᱫᱷᱩᱵᱤ ᱜᱷᱟᱸᱥ ᱾ ᱟᱫᱣᱟ ᱪᱟᱣᱞᱮ ᱠᱚ ᱪᱩᱢᱟᱹᱲᱟ, ᱞᱟᱹᱜᱤᱫ ᱠᱚ ᱪᱟᱞᱟᱜ ᱜᱮᱭᱟ, ᱟᱨ ᱵᱟᱵᱟ ᱦᱚᱲ ᱠᱚ, ᱢᱟᱱᱮ ᱜᱟᱹᱭ ᱡᱟᱜᱟᱣ ᱥᱚᱢᱚᱭ ᱟᱨ ᱟᱞᱮ ᱟᱛᱳ ᱨᱮᱫᱚ, ᱚᱱᱠᱟᱧ ᱧᱮᱞ ᱠᱟᱜᱼᱟ ᱡᱮ, ᱚᱱᱠᱟ ᱫᱚ ᱵᱟᱵᱟ ᱦᱚᱲ ᱥᱩᱢᱩᱝ ᱜᱮᱠᱚ ᱪᱟᱞᱟᱜ ᱜᱮᱭᱟ, ᱟᱭᱳ ᱦᱚᱲ ᱫᱚ, ᱵᱟᱝᱠᱚ ᱪᱟᱞᱟᱜ ᱜᱮᱭᱟ᱾ ᱟᱫᱚᱧ ᱞᱟᱹᱭᱟ ᱪᱮᱫᱟᱜ ᱵᱟᱝᱠᱚ ᱪᱟᱞᱟᱜᱼᱟ, ᱩᱱᱟᱹᱜ ᱞᱟᱦᱟ ᱫᱚ ᱞᱟᱹᱭ ᱛᱮᱦᱮᱸ, ᱟᱠᱚ ᱡᱮ ᱞᱟᱦᱟ ᱫᱚ, ᱛᱟᱦᱮᱸ ᱠᱟᱱᱟ ᱠᱚ, ᱡᱮ ᱫᱚᱢᱮ ᱠᱚ ᱪᱟᱞᱟᱜ ᱛᱟᱦᱮᱸᱜᱼᱟ ᱠᱚ᱾ ᱟᱫᱚ ᱤᱧᱟᱹᱜ ᱦᱚᱸ ᱱᱤᱛᱚᱜ ᱚᱝᱠᱟ, ᱢᱚᱱᱮ ᱦᱳᱭᱳᱜ ᱛᱤᱧᱟᱹ, ᱡᱮ ᱱᱤᱛᱚᱜ ᱫᱚ ᱛᱟᱦᱚᱞᱮ ᱪᱮᱫᱟᱜ ᱵᱟᱝᱠᱚ ᱪᱟᱞᱟᱜ ᱠᱟᱱᱟ᱾ ᱚᱱᱟ ᱫᱚ ᱟᱵᱚ ᱫᱚ, ᱚᱱᱠᱟᱛᱮ ᱫᱤᱱ ᱫᱤᱱ ᱛᱮᱵᱚ ᱟᱫ ᱪᱟᱵᱟᱜ ᱠᱟᱱᱟ ᱥᱮ᱾
ᱦᱩᱸ, ᱦᱩᱸ, ᱟᱞᱮᱥᱮᱫ ᱫᱚ ᱱᱤᱛᱳᱜ ᱦᱚᱸᱠᱚ, ᱪᱟᱞᱟᱜ ᱜᱮᱭᱟ ᱠᱚ, ᱟᱨ ᱟᱨ ᱠᱚᱲᱟ ᱦᱚᱯᱚᱱ ᱠᱩᱲᱤ ᱦᱚᱯᱚᱱ, ᱵᱟᱱᱟᱨ ᱜᱮᱠᱚ ᱪᱟᱞᱟᱜᱼᱟ, ᱵᱟᱱᱟᱨ ᱦᱚᱲ ᱜᱮ ᱠᱚ ᱪᱟᱞᱟᱜᱼᱟ᱾ ᱪᱟᱞᱟᱜ ᱟᱠᱚ, ᱟᱨ- ᱠᱩᱲᱤ ᱦᱚᱯᱚᱱ ᱠᱚᱫᱚ, ᱥᱟᱲᱯᱷᱟᱹ ᱮᱱᱮᱡ᱾ ᱪᱟᱞᱟᱜᱼᱟ ᱟᱨ ᱠᱚᱲᱟ ᱦᱚᱯᱚᱱ ᱠᱚᱫᱚ ᱜᱟᱹᱭ ᱡᱟᱸᱜᱟᱣ ᱠᱚ ᱪᱟᱞᱟᱜᱼᱟ ᱥᱮᱨᱮᱧ ᱥᱮᱨᱮᱧ ᱛᱮ᱾ ᱟᱛᱳ ᱠᱚ ᱫᱟᱬᱟᱱᱟ ᱟᱨ ᱚᱱᱟ ᱡᱟᱸᱦᱟ᱾ ᱦᱳᱭ ᱡᱷᱚᱛᱚ ᱦᱚᱲᱟᱜ ᱚᱲᱟᱜ ᱨᱮ ᱥᱮᱱ ᱠᱟᱛᱮᱫ᱾ ᱮ ᱰᱟᱹᱝᱨᱤ ᱜᱚᱲᱟ ᱨᱮᱠᱚ ᱰᱟᱝᱨᱤ ᱠᱚ ᱡᱟᱸᱦᱟᱭ ᱠᱚ ᱛᱟᱦᱮᱱᱟ ᱠᱚ ᱡᱟᱸᱦᱟ ᱠᱚ᱾ ᱛᱟᱦᱮᱱᱟ ᱠᱚ ᱩᱱᱠᱩ ᱠᱚ ᱡᱟᱜᱟᱣ ᱠᱚᱣᱟ ᱠᱚ ᱪᱩᱢᱟᱹᱲᱟ ᱠᱚᱣᱟ ᱠᱚ᱾ ᱟᱨ ᱥᱟᱢᱟᱝ ᱨᱮᱠᱚ‌ ᱮᱱᱮᱡ‌ᱟ ᱠᱚ᱾ ᱟᱨ ᱚᱲᱟᱜ ᱨᱮᱱᱟᱜ ᱨᱟᱪᱟᱨᱮ ᱢᱤᱫ ᱾ ᱢᱤᱫᱴᱮᱱ ᱵᱟᱝᱠᱷᱟᱱ ᱵᱟᱨᱭᱟ ᱡᱟᱦᱟᱸᱛᱤᱱᱟᱹᱜ ᱜᱮ᱾ ᱩᱱᱠᱚ ᱨᱟᱹᱥᱠᱟᱹ ᱠᱟᱛᱮ ᱠᱚ ᱥᱮᱨᱮᱧ ᱦᱚᱴᱚ ᱠᱟᱜᱼᱟ ᱠᱚ ᱮᱱᱮᱡ ᱦᱚᱴᱚ ᱠᱟᱜᱼᱟ ᱠᱚ ᱟᱨ ᱚᱱᱟ ᱵᱚᱫᱚᱞ ᱛᱮ ᱡᱟᱸᱦᱟ ᱚᱲᱟᱜ ᱨᱮᱠᱚ᱾ ᱪᱟᱞᱟᱜᱼᱟ ᱟᱨᱠᱤ ᱚᱱᱟ ᱵᱚᱫᱚᱞ ᱚᱱᱟ ᱚᱲᱟᱜ ᱠᱷᱚᱱ ᱪᱟᱣᱞᱮ᱾ ᱵᱟᱝᱠᱷᱟᱱ ᱯᱚᱭᱥᱟ ᱵᱟᱝᱠᱷᱟᱱ ᱯᱤᱴᱷᱟᱹ ᱠᱚ ᱵᱮᱱᱟᱣ ᱛᱟᱦᱮᱱ ᱠᱷᱟᱱ ᱯᱤᱴᱷᱟᱹ ᱠᱚ ᱮᱢᱟ ᱠᱚᱣᱟ ᱠᱚ᱾
ᱦᱳᱭ ᱦᱳᱭ ᱟᱞᱮᱥᱮᱫ ᱦᱚᱸ ᱚᱱᱠᱟᱜᱮ ᱦᱩᱭ ᱫᱚ ᱦᱩᱭᱩᱜ ᱜᱮᱭᱟ ᱡᱮ᱾ ᱟᱨ ᱜᱟᱹᱭ ᱡᱟᱜᱟᱣ ᱠᱚ ᱦᱤᱡᱩᱜ ᱟᱠᱚ ᱧᱤᱫᱟᱹ ᱵᱮᱲᱟ ᱜᱮ ᱦᱩᱭᱩᱜ ᱠᱟᱱᱟ ᱜᱟᱹᱭ ᱠᱚ ᱡᱟᱜᱟᱣ ᱠᱚᱣᱟ᱾ ᱥᱮᱨᱮᱧ ᱠᱚ ᱦᱩᱭᱩᱜᱼᱟ ᱡᱮᱢᱚᱱ ᱟᱵᱚ ᱥᱚᱦᱨᱟᱭ ᱥᱮᱨᱮᱧ ᱫᱚ ᱟᱹᱰᱤ ᱪᱚᱨᱚᱠ ᱪᱚᱨᱚᱠᱟᱜ ᱜᱟᱹᱭ ᱡᱟᱜᱟᱣ ᱥᱮᱨᱮᱧ ᱠᱚᱦᱚᱸ ᱢᱮᱱᱟᱜ ᱟᱠᱟᱫᱟ᱾ ᱟᱨ ᱚᱱᱠᱟᱜᱮ ᱚᱱᱟ ᱪᱟᱣᱞᱮ ᱠᱚᱠᱚ ᱮᱢᱟ ᱠᱚᱣᱟ᱾ ᱟᱨ ᱯᱤᱴᱷᱟᱹ ᱠᱚ ᱦᱚᱸ ᱚᱱᱠᱟᱜᱮ ᱟᱨ ᱦᱟᱺᱰᱤ ᱠᱚ ᱮᱢᱟ ᱠᱚᱣᱟ ᱠᱚ᱾ ᱡᱮ ᱟᱵᱚ ᱫᱚ ᱯᱚᱨᱚᱵᱽ ᱢᱟᱱᱮ ᱜᱮᱛᱚ ᱦᱟᱺᱰᱤ ᱠᱚ ᱫᱚᱦᱚᱭᱟ᱾ ᱟᱫᱚ ᱚᱠᱚᱭ ᱚᱲᱟᱜ ᱨᱮ ᱦᱩᱭᱩᱜ ᱠᱟᱱᱟ ᱵᱤᱥᱤ ᱪᱟᱥ ᱵᱟᱥ ᱠᱚ ᱢᱮᱱᱟᱜ ᱠᱟᱜ-ᱟ ᱟᱨ ᱚᱠᱚᱭ ᱚᱲᱟᱜ ᱨᱮ ᱦᱩᱭᱩᱜ ᱾ ᱚᱱᱟ ᱥᱮᱫᱟᱭ ᱠᱷᱚᱱ ᱦᱟᱸᱜ ᱠᱚ ᱚᱱᱠᱟ ᱠᱚ ᱧᱩ ᱟᱹᱜᱩ ᱠᱟᱜᱼᱟ ᱨᱟᱹᱥᱠᱟᱹ ᱟᱹᱜᱩ ᱠᱟᱜᱼᱟ ᱠᱚ᱾ ᱡᱮ ᱱᱚᱰᱮ ᱫᱚ ᱟᱞᱮ ᱫᱚ ᱦᱟᱺᱰᱤ ᱴᱩᱠᱩᱡ ᱫᱚᱞᱮ ᱦᱟᱛᱟᱣ ᱜᱮᱭᱟ ᱟᱫᱚ ᱚᱱᱮ ᱚᱱᱠᱟ ᱦᱟᱺᱰᱤ ᱠᱚᱦᱚᱸ ᱠᱚ ᱧᱩᱭᱟ ᱟᱨ ᱫᱚᱥᱟᱨ ᱦᱤᱞᱳᱜ ᱢᱟ ᱦᱟᱸᱜ᱾ ᱛᱟᱦᱚᱞᱮ ᱟᱯᱮᱥᱮᱫ ᱫᱚ ᱜᱚᱰ ᱵᱚᱸᱜᱟ ᱠᱚ ᱦᱩᱭᱩᱜ ᱜᱮᱭᱟ ᱜᱚᱰ ᱵᱚᱸᱜᱟ᱾
ᱦᱮᱸ ᱜᱚᱰ ᱵᱚᱸᱜᱟ ᱠᱚ ᱦᱩᱭᱩᱜ ᱜᱮᱭᱟ ᱟᱫᱚ ᱜᱚᱰ ᱵᱚᱸᱜᱟ ᱠᱚᱫᱚ ᱢᱟᱱᱮ᱾ ᱤᱧ ᱫᱚ ᱤᱭᱟᱹ ᱨᱮᱫᱚ ᱠᱷᱩᱵ ᱮᱠᱴᱟ ᱫᱚ ᱵᱟᱹᱧ ᱧᱮᱞ ᱠᱟᱫᱟ ᱟᱨᱠᱤ ᱢᱟᱱᱮ᱾ ᱤᱧ ᱪᱟᱞᱟᱣ ᱠᱟᱛᱮ ᱫᱚ ᱵᱟᱹᱧ ᱧᱮᱞ ᱟᱠᱟᱫᱟ ᱦᱮᱸ ᱢᱟᱱᱮ ᱚᱲᱟᱜ ᱨᱮᱱᱟᱜ ᱠᱟᱹᱢᱤ᱾ ᱠᱚᱨᱮ ᱜᱮ ᱡᱟᱦᱟᱸ ᱛᱤᱱᱟᱹᱜ ᱠᱚ ᱢᱮᱛᱟᱢᱟ ᱩᱱᱟᱹᱜ ᱜᱮᱧ ᱠᱚᱨᱟᱣᱟ ᱟᱨᱠᱤ ᱚᱱᱟ ᱠᱷᱚᱱ ᱡᱟᱹᱥᱛᱤ ᱫᱚ ᱵᱟᱝ ᱤᱭᱟᱹ ᱦᱩᱭ ᱾ ᱟᱫᱚ ᱧᱮᱞ ᱫᱚ ᱦᱩᱭ ᱟᱠᱟᱱ ᱜᱮᱭᱟ ᱜᱚᱴ ᱵᱚᱸᱜᱟ ᱠᱚ ᱪᱟᱞᱟᱜ ᱠᱟᱱᱟ ᱠᱚ ᱟᱨ᱾ ᱚᱱᱟ ᱥᱟᱶᱛᱮ ᱟᱨᱚ ᱡᱟᱸᱦᱟ ᱞᱮᱠᱟ᱾ ᱱᱚᱣᱟ ᱥᱚᱦᱚᱨᱟᱭ ᱨᱮᱱᱟᱜ ᱢᱚᱬᱮ ᱢᱟᱦᱟ ᱜᱮ ᱡᱟᱦᱟᱱᱟᱜ ᱵᱟᱝ ᱡᱟᱦᱟᱱᱟᱜ᱾ ᱵᱚᱸᱜᱟ ᱵᱩᱨᱩ ᱚᱲᱟᱜ ᱨᱮ ᱛᱟᱞᱮ ᱪᱟᱞᱟᱜ ᱜᱮᱭᱟ᱾ ᱦᱮᱸ ᱥᱮ ᱚᱱᱟ ᱠᱚ ᱦᱚᱸ ᱠᱚ ᱠᱚᱨᱟᱣ ᱜᱮᱭᱟ ᱠᱚ᱾ ᱟᱨ ᱡᱷᱚᱛᱚ ᱠᱷᱚᱱ ᱨᱟᱹᱥᱠᱟᱹ ᱨᱮᱱᱟᱜ ᱠᱟᱛᱷᱟ ᱫᱚ ᱩᱱ ᱥᱩᱢᱚᱭ ᱚᱲᱟᱜ ᱨᱮ ᱯᱮᱲᱟ ᱯᱟᱹᱲᱦᱟᱹ ᱠᱚ ᱦᱤᱡᱩᱜᱼᱟ ᱚᱲᱟᱜ᱾ ᱫᱤᱫᱤ ᱛᱟᱠᱚ ᱛᱤᱭᱟᱧ ᱛᱟᱠᱚ ᱦᱤᱡᱩᱜ ᱟᱠᱚ᱾
ᱦᱮᱸ ᱦᱟᱛᱚᱢ ᱠᱩᱢᱟ. ᱧ ᱡᱷᱤ ᱠᱚᱢᱟᱹᱧ ᱠᱚ᱾ ᱦᱳᱭ ᱟᱨ ᱚᱲᱟᱜ ᱨᱮ᱾ ᱯᱮᱲᱟ ᱠᱚ ᱦᱮᱡ ᱞᱮᱱᱠᱷᱟᱱ ᱫᱚ ᱢᱟᱱᱮ ᱯᱮᱨᱮᱡ ᱯᱮᱨᱮᱡ ᱦᱚᱲ ᱠᱚ ᱛᱟᱦᱮᱱᱟ ᱨᱟᱹᱥᱠᱟᱹ ᱵᱩᱡᱷᱟᱹᱜᱼᱟ᱾
ᱟᱨ ᱱᱤᱭᱟᱹ ᱜᱷᱟᱹᱲᱤᱡ ᱢᱟ ᱟᱵᱚ ᱚᱱᱠᱟ ᱚᱠᱛᱚ ᱠᱚᱦᱚᱸ ᱵᱟᱵᱚᱱ ᱧᱟᱢᱟ ᱡᱮ᱾ ᱚᱠᱛᱚ ᱠᱚ ᱩᱰᱩᱝ ᱠᱟᱛᱮᱫ ᱯᱮᱲᱟ ᱦᱤᱨᱤ ᱵᱚᱱ ᱪᱟᱞᱟᱜ ᱢᱟ᱾ ᱛᱚ ᱚᱱᱟ ᱠᱷᱟᱹᱛᱤᱨ ᱱᱚᱣᱟ ᱯᱚᱨᱚᱵ ᱯᱩᱱᱟᱹᱭ ᱠᱚᱜᱮ ᱢᱤᱫᱴᱮᱱ᱾ ᱥᱚᱢᱚᱭ ᱠᱟᱱ ᱛᱟᱵᱚᱱᱟ ᱢᱤᱫᱴᱮᱱ ᱚᱠᱛᱚ ᱠᱟᱱ ᱛᱟᱵᱚᱱᱟ ᱡᱟᱸᱦᱟ ᱚᱠᱛᱚ ᱠᱚᱨᱮ ᱟᱵᱚᱨᱮᱱ ᱯᱮᱲᱟ ᱯᱟᱹᱣᱲᱟᱹ᱾ ᱟᱵᱚ ᱦᱚᱸ ᱚᱲᱟᱜ ᱨᱮᱠᱚ ᱦᱤᱡᱩᱜᱼᱟ ᱥᱮ ᱩᱱᱠᱩ ᱠᱚ ᱟᱹᱰᱤ ᱨᱟᱹᱥᱠᱟᱹ ᱠᱟᱛᱮ ᱱᱮᱣᱛᱟ ᱠᱟᱛᱮᱜ ᱵᱚᱱ ᱟᱹᱜᱩ ᱠᱚᱣᱟ ᱵᱚᱱ᱾ ᱡᱟᱛᱮ ᱟᱵᱚᱣᱟᱜ ᱡᱟᱸᱦᱟ ᱯᱚᱨᱚᱵ ᱢᱮᱱᱟᱜ ᱛᱟᱵᱚᱱᱟ᱾ ᱡᱟᱸᱦᱟ ᱚᱱᱟ ᱯᱚᱨᱚᱵᱽ ᱨᱮᱱᱟᱜ ᱡᱟᱸᱦᱟ ᱢᱩᱞ ᱡᱤᱱᱤᱥ ᱠᱚ ᱢᱮᱱᱟᱜ ᱛᱟᱵᱚᱱᱟ ᱚᱱᱟ ᱠᱚ ᱴᱷᱤᱠ ᱢᱚᱛᱚ ᱦᱩᱭᱩᱜ ᱢᱟ᱾ ᱪᱮᱫᱟᱜ ᱥᱮ ᱞᱟᱹᱭ ᱟᱠᱚ ᱡᱮ ᱮ ᱮᱴᱟᱜ ᱯᱚᱨᱚᱵᱽ ᱯᱩᱱᱟᱹᱭ᱾ ᱛᱚ ᱟᱸ ᱚᱲᱟᱜ ᱨᱮᱱ ᱜᱤᱫᱽᱨᱟᱹ ᱠᱚ, ᱢᱟᱱᱮ ᱠᱩᱲᱤ ᱜᱤᱫᱽᱨᱟᱹ ᱠᱚ ᱟᱨ ᱠᱤᱦ ᱩᱭᱦᱟᱹᱨ ᱯᱟ ᱢᱮᱱᱠᱷᱟᱱ 'ᱥᱚᱦᱨᱟᱭ' ᱨᱮᱫᱚ ᱡᱷᱚᱛᱚ ᱦᱚᱲ ᱜᱮᱠᱚ
ᱨᱟᱭ ᱨᱮᱫᱚ ᱡᱷᱚᱛᱚ ᱦᱮᱸ, ᱦᱮᱸ᱾
ᱦᱚ
ᱚᱱᱟ ᱦᱚᱸ ᱢᱤᱫᱴᱟᱝ ᱠᱩᱲᱤ ᱜᱤᱫᱽᱨᱟᱹ ᱞᱟᱹᱜᱤᱫ ᱛᱮ ᱦᱩᱭᱩᱜ ᱠᱟᱱᱟ ᱟᱹᱰᱤ ᱵᱷᱟᱜᱤ ᱫᱤᱱ, ᱪᱮᱹᱫᱟᱜ ᱥᱮ ᱡᱟᱦᱟᱸᱭ ᱡᱟᱶᱟᱭ ᱠᱟᱭᱟ ᱠᱚ ᱠᱤᱝᱵᱟ ᱡᱟᱶᱟᱭ ᱠᱟᱠᱚᱣᱟ ᱠᱚ, ᱟᱫᱚ ᱦᱩᱭᱩᱜ ᱠᱟᱱᱟ ᱤᱱᱟᱹ ᱦᱤᱞᱳᱜ ᱫᱚ ᱦᱚᱣᱟᱠᱚ ᱛᱟ ᱫᱟᱹ ᱤᱱᱟᱹ ᱦᱚᱸ ᱟᱰᱟᱹ ᱨᱟᱹᱥᱠᱟᱹ ᱢᱟᱱᱮ ᱠᱩᱥᱤ ᱥᱟᱞᱟᱜ ᱮ ᱦᱤᱡᱩᱜᱼᱟᱭ᱾ ᱡᱮ, ᱵᱟᱝᱟ ᱠᱩᱲᱤ ᱜᱤᱫᱽᱨᱟᱹ ᱢᱤᱫ ᱫᱤᱱ ᱦᱤᱞᱳᱜ ᱛᱚᱠᱚ ᱩᱭᱦᱟᱹᱨᱮᱜ ᱠᱚ ᱜᱮᱭᱟ᱾ ᱥᱮ ᱥᱮᱨᱟᱯ
ᱦᱮᱸᱻ, ᱚᱱᱟ ᱛᱮᱜᱮ ᱚᱱᱟ ᱥᱚᱛᱚ ᱠᱷᱚᱱ ᱢᱟᱨᱟᱝ ᱯᱚᱨᱚᱵᱽ ᱟᱵᱚ ᱫᱚ 'ᱥᱚᱦᱨᱟᱭ' ᱜᱮᱵᱚᱱ ᱵᱚᱱ ᱢᱮᱛᱟᱜᱟᱜ ᱠᱟᱱᱟ ᱵᱚᱱ᱾ ᱟᱫᱚ ᱦᱮᱸ ᱟ ᱨᱟ ᱚᱱᱟ ᱠᱷᱚ, ᱚᱱᱟ 'ᱥᱚᱦᱨᱟᱭ' ᱠᱚᱨᱮ ᱢᱩᱪᱟᱹᱫ ᱢᱩᱪᱟᱹᱫ ᱨᱮ ᱟᱨᱠᱤ ᱠᱷᱩᱱᱴᱟᱹᱣ ᱡᱚᱠᱷᱚᱱ ᱦᱩᱭᱩᱜᱼᱟ, ᱟᱫᱚ ᱠᱷᱩᱱᱴᱟᱹᱣ ᱥᱚᱢᱚᱭ ᱠᱚᱨᱮ ᱮᱸ ᱢᱮᱞᱟ ᱠᱚᱦᱚᱸ ᱟ ᱠᱤᱪᱷᱩ ᱡᱟᱭᱜᱟ ᱫᱚ ᱞᱟᱜᱟᱜᱼᱟ᱾ ᱟᱞᱮ ᱚᱲᱟᱜ ᱥᱩᱨ ᱠᱚᱨᱮ ᱫᱚ ᱢᱮᱞᱟ ᱠᱚᱦᱚᱸ ᱞᱟᱜᱟᱜ ᱜᱮᱹᱭᱟ, ᱛᱚ ᱚᱱᱟ ᱠᱚ ᱧᱮᱞ ᱠᱚᱞᱮ ᱪᱟᱞᱟᱜ ᱛᱟᱦᱮᱸᱜᱼᱟ, ᱟᱹᱰᱤ ᱨᱟᱹᱥᱠᱟᱹ ᱥᱟᱺᱦᱤᱡ᱾
ᱟᱪᱷᱟ!
ᱦᱮᱸ, ᱛᱚᱵᱮ 'ᱥᱚᱦᱨᱟᱭ' ᱨᱮᱱᱟᱜ ᱢᱤᱫᱴᱮᱹᱱ ᱡᱤᱱᱤᱥ ᱠᱷᱟᱨᱟᱯᱤᱧ ᱵᱩᱡᱷᱟᱹᱣᱟ, ᱡᱟᱦᱟᱸ ᱫᱚ ᱦᱩᱭᱩᱜ ᱠᱟᱱᱟ ᱠᱷᱩᱱᱴᱟᱹᱣ! ᱠᱷᱩᱱᱴᱟᱹ ᱨᱮ ᱢᱟᱱᱮᱹ ᱟᱵᱚ ᱡᱟᱦᱟᱸᱭ ᱜᱮ, ᱮᱸ ᱰᱟᱝᱨᱤ ᱵᱚᱱ, ᱛᱚᱞᱮ ᱠᱟᱱᱟ ᱵᱚᱱ ᱟᱨᱠᱤ
ᱚᱸᱦᱳᱭ!
ᱮᱸ ᱛᱚ ᱩᱱᱤ ᱵᱚᱱ ᱠᱷᱩᱱᱴᱟᱹᱣᱮ ᱠᱟᱱᱟ ᱵᱚᱱ, ᱤᱱᱟᱜ ᱫᱮᱦᱮᱸ ᱤᱱᱟᱜ ᱩᱭᱦᱟᱹᱨ ᱛᱮᱫᱚ ᱡᱟᱹᱱᱤᱡ ᱪᱚ ᱚ, ᱩᱱᱤ ᱪᱮᱹᱛᱟᱱ ᱨᱮ ᱠᱟᱹᱴᱤᱡ ᱱᱟᱦᱟᱪᱟᱨ ᱦᱩᱭᱩᱜ ᱠᱟᱱ ᱞᱮᱹᱠᱟᱹᱧ ᱵᱩᱡᱷᱟᱹᱣᱟ ᱾ ᱢᱟᱱᱮ ᱩᱱᱤ ᱵᱚᱱ ᱵᱤᱨᱚᱠᱛᱚᱭᱮ ᱠᱟᱱᱟ ᱵᱚᱱ ᱛᱚᱵᱮᱱᱟᱜ ᱩᱱᱤ ᱮᱸ ᱦᱳᱭ, ᱦᱳᱭ᱾ ᱨᱟᱜᱤᱜ ᱠᱟᱱᱟᱭ ᱾ ᱚᱱᱟᱨᱮ ᱟᱵᱚ ᱨᱟᱹᱥᱠᱟᱹ ᱵᱚᱱ ᱧᱟᱢᱮᱫᱟ, ᱱᱚᱣᱟ ᱫᱚ ᱠᱟᱹᱴᱤᱡ ᱩᱭᱦᱟᱹᱨ ᱠᱟᱛᱮᱹᱧ ᱠᱷᱟᱨᱟᱯ ᱵᱩᱡᱷᱟᱹᱣᱮ ᱡᱮ ᱟᱵᱚᱣᱟᱜ ᱥᱟᱶᱛᱟᱨᱮ ᱱᱚᱝᱠᱟ ᱠᱷᱩᱱᱴᱟᱹᱣ ᱛᱚ ᱦᱩᱭᱩᱜᱼᱟ ᱾ ᱮᱸᱜ, ᱦᱮᱸ, ᱥᱮᱹᱫᱟᱭ ᱠᱷᱚᱱ ᱦᱮᱡ ᱟᱹᱜᱩ ᱠᱟᱱᱟ᱾ ᱱᱚᱣᱟ ᱟᱹᱨᱤᱪᱟᱹᱞᱤ ᱨᱮ ᱢᱮᱱᱟᱜ ᱛᱟᱵᱚᱱᱟ᱾ ᱟᱫᱚ ᱪᱤᱱᱛᱟᱹ ᱠᱟᱛᱮᱜ ᱵᱚᱱ ᱧᱮᱞᱟ, ᱜᱟᱦᱤᱨ ᱠᱟᱛᱮ ᱵᱚᱱ ᱪᱤᱱᱛᱟᱹ ᱦᱟᱵᱱᱟᱭᱟ ᱛᱚᱵᱮ ᱧᱮᱞᱟᱵᱚᱱ ᱡᱮ ᱩᱱᱤ ᱵᱚᱱ ᱨᱟᱹᱜᱤ ᱦᱚᱪᱚᱭᱮ ᱠᱟᱱᱟ, ᱛᱚᱵᱮᱭᱮᱱᱟᱜ ᱩᱱᱤ ᱨᱟᱹᱜᱤ ᱛᱮ ᱩᱱᱤ ᱭᱟ ᱨᱚᱜ ᱮ ᱦᱤᱡᱩᱜ ᱠᱟᱱᱟ, ᱛᱚ ᱱᱚᱣᱟ ᱫᱚ ᱩᱱᱤ ᱪᱮᱛᱟᱱᱨᱮ ᱠᱟᱹᱴᱤᱡ ᱱᱟᱦᱟᱪᱟᱨ ᱜᱮ ᱞᱟᱹᱭ ᱜᱟᱱᱚᱜᱼᱟ᱾
ᱦᱮᱸ, ᱦᱮᱸ! ᱟᱹᱰᱤ ᱵᱷᱟᱹᱜᱤ ᱠᱟᱛᱷᱟᱢ ᱞᱟᱹᱭ ᱠᱮᱫᱟ᱾ ᱤᱧᱦᱚᱸ ᱚᱝᱠᱟ ᱞᱮᱠᱟ ᱛᱮᱫᱚ ᱵᱟᱹᱧ ᱫᱤᱥᱟᱹ ᱠᱟᱜᱼᱟ ᱡᱮ, ᱦᱮᱸ ᱥᱟᱹᱨᱤ ᱠᱟᱛᱷᱟ ᱜᱮᱛᱚ! ᱩᱱᱤ ᱫᱚ ᱦᱩᱭᱩᱜ ᱠᱟᱱᱟ ᱨᱟᱜᱤ ᱛᱤᱱ ᱵᱷᱳᱨ ᱵᱟᱵᱚ ᱨᱟᱜᱤ ᱦᱚᱪᱪᱚᱭᱮ ᱠᱟᱱᱟ, ᱩᱱ ᱵᱷᱩᱨ ᱫᱚ ᱵᱟᱭ ᱨᱚᱜ ᱮᱫᱟ! ᱛᱟᱨᱢᱟᱱᱮ ᱩᱱᱤ ᱩᱱᱤ ᱟᱨ ᱦᱚᱵᱚᱱ ᱛᱚᱞ ᱠᱟᱫᱮᱹᱭᱮ ᱡᱮ, ᱴᱟᱜ ᱥᱮᱱ ᱛᱚ ᱵᱟᱭ ᱫᱟᱹᱲ ᱫᱟᱲᱮᱹᱭᱟᱜ ᱠᱟᱱᱟ! ᱛᱤᱱ ᱵᱷᱳᱨ ᱩᱱᱤ ᱟᱵᱚ ᱟᱵᱚ ᱵᱚᱢ ᱢᱚᱱᱮᱭᱮᱜᱼᱟ, ᱦᱮᱸ, ᱩᱱᱤ ᱵᱚ ᱨᱟᱹᱥᱠᱟᱹ ᱦᱚᱪᱚᱭᱮ ᱠᱟᱱᱟ ᱠᱤᱱᱛᱩ ᱚᱱᱟ ᱠᱷᱚᱱ ᱟᱵᱚ ᱡᱮ ᱢᱟᱨᱟᱝ ᱵᱷᱩᱞ ᱵᱚᱱ ᱠᱟᱹᱢᱤᱭᱮᱜᱼᱟ᱾ ᱡᱮ, ᱩᱱᱤ ᱵᱚᱱ ᱮᱸ, ᱵᱤᱨᱚᱠᱛᱚᱭᱮ ᱠᱟᱱᱟ ᱡᱮ, ᱚᱸᱰᱮ ᱠᱷᱚᱱ ᱩᱱᱤ ᱫᱟᱹᱲ ᱦᱚᱸ ᱵᱟᱭ ᱫᱟᱲᱮᱭᱟᱜ ᱠᱟᱱᱟ ᱟᱨ ᱱᱚᱛᱮ ᱦᱟᱱᱟ ᱱᱷᱟᱣᱟ ᱵᱚ ᱵᱚᱞ ᱵᱚᱱ ᱪᱟᱯᱟᱜ ᱟᱭ ᱠᱟᱱᱟ, ᱠᱤᱢᱵᱟ ᱵᱚᱲ ᱠᱚ ᱪᱟᱯᱟᱫ ᱟᱠᱚ ᱫᱚ! ᱟᱱᱟ ᱦᱟᱨᱛᱟ ᱠᱚ, ᱩᱱᱤ ᱫᱚ ᱚᱱᱟ ᱧᱮᱹᱞᱛᱮᱹ ᱨᱟᱜᱤᱜ ᱠᱟᱱᱟᱭ᱾
ᱦᱮᱸ! ᱛᱚ ᱚᱱᱟᱛᱮ ᱵᱟᱠᱚ ᱞᱟᱹᱭᱟ, ᱡᱮ ᱢᱟᱹᱱᱢᱤ ᱫᱚ, ᱢᱤᱫ ᱫᱷᱟᱨᱮᱛᱮ ᱵᱷᱟᱜᱮᱣ ᱠᱟᱢᱤᱭᱟ ᱟ ᱢᱤᱫ ᱫᱷᱟᱨᱮ ᱡᱟᱦᱟᱱᱟᱜ ᱵᱟᱝ ᱡᱟᱦᱱᱟᱜ ᱵᱷᱩᱞ ᱫᱚᱠᱚ ᱫᱚᱦᱚ ᱴᱷᱚ ᱠᱟᱜ ᱜᱷᱮᱭᱟ ᱠᱚ᱾
ᱦᱮᱸ, ᱦᱮᱸ!
ᱛᱚ ᱩᱱᱟᱹᱜ ᱢᱟᱨᱟᱝ ᱦᱟᱛᱤ ᱞᱮᱠᱟᱱ ᱯᱚᱨᱚᱵᱽ ᱛᱟᱵᱚᱱ ᱩᱱᱟᱹᱜ ᱨᱟᱹᱥᱠᱟᱹ ᱨᱮᱱᱟᱜ ᱯᱚᱨᱚᱵᱽ ᱛᱟᱵᱚᱱ ᱟ ᱢᱮᱱᱠᱷᱟᱱ ᱚᱠᱟ ᱴᱷᱮᱱ ᱪᱚ ᱟᱵᱚ ᱠᱟᱹᱴᱤᱡ ᱪᱩᱞᱩᱝ ᱵᱷᱩᱞ ᱫᱚ ᱤᱧᱹᱜ ᱫᱤᱥᱟᱹ ᱛᱮ ᱩᱭᱦᱟᱹᱨ ᱟ ᱱᱚᱝᱠᱟᱱ ᱢᱚᱱᱮᱭᱟ ᱡᱮ ᱱᱚᱣᱟ ᱠᱷᱚᱱ ᱴᱟᱹᱣ ᱫᱚ ᱡᱟᱹᱱᱤᱡ ᱠᱟᱹᱴᱤᱡ ᱪᱩᱞᱩᱝ ᱫᱚ ᱵᱷᱩᱞ ᱫᱚ ᱚᱠᱚᱭ ᱵᱚᱱ ᱠᱚᱨᱟᱣᱮᱫ ᱜᱮᱭᱟ ᱵᱚᱱ ᱠᱷᱩᱱᱴᱟᱹᱣ ᱨᱮ ᱦᱳᱭ ᱾
ᱚᱱᱠᱟ ᱜᱮ ᱾
ᱟᱨ ᱪᱮᱫ ᱠᱚ ᱟᱯᱮ ᱥᱮᱫ ᱱᱚᱝᱠᱟ ᱥᱚᱦᱨᱟᱭ ᱨᱮᱫᱚ ᱚ ᱦᱳᱭᱳᱜ ᱜᱮᱭᱟ?
ᱟᱸ ᱥᱚᱦᱨᱟᱭ ᱨᱮᱫᱚ ᱟᱫᱚ ᱚᱱᱮ ᱡᱟᱦᱟᱸ ᱦᱤᱞᱚᱜ ᱠᱷᱩᱱᱴᱟᱹᱣ ᱦᱩᱭᱮᱱᱟ ᱟᱨ ᱤᱱᱟᱹ ᱫᱚᱥᱟᱨ ᱦᱤᱞᱚᱜ ᱢᱟ ᱦᱩᱭᱩᱜ ᱠᱟᱱᱟ ᱡᱟᱞᱮ ᱠᱟᱱᱟ ᱾ ᱡᱟᱞᱮ ᱨᱮᱦᱚᱸ ᱚᱱᱠᱟ ᱜᱮ ᱮᱸ ᱮᱱᱮᱡ ᱦᱩᱭᱩᱜ ᱜᱮᱭᱟ ᱟᱨ ᱡᱷᱚᱛᱚ ᱦᱚᱲ ᱚᱱᱟ ᱜᱟᱱᱚᱜ ᱢᱟᱱᱮ ᱜᱟᱱᱚᱜ ᱦᱚᱲ ᱠᱚᱫᱚ ᱦᱩᱭᱩᱜ ᱠᱟᱱᱟ ᱫᱟᱜ ᱠᱚᱢ ᱫᱩᱞ ᱟᱠᱚ ᱜᱮᱭᱟ ᱾ ᱡᱮᱢᱚᱱ ᱤᱱ ᱦᱤᱞᱚᱜ ᱫᱚ ᱟᱨᱦᱚᱸ ᱫᱚᱢᱮ ᱨᱟᱹᱥᱠᱟᱹᱭᱟᱠᱚ ᱮᱱᱮᱡ ᱟᱠᱚ ᱾ ᱟᱫᱚ ᱚᱠᱚᱭ ᱚᱠᱟ ᱞᱮᱠᱟ ᱦᱟᱸᱜ ᱮ ᱨᱟᱹᱥᱠᱟᱹ ᱫᱟᱲᱮᱭᱟᱜ ᱠᱟᱱᱟ ᱤᱱ ᱦᱤᱞᱚᱜ ᱫᱚ ᱢᱟᱱᱮ ᱛᱩᱢᱫᱟᱜ ᱴᱟᱢᱟᱠ ᱜᱮ ᱮᱱᱮᱡ ᱫᱚ ᱦᱩᱭᱩᱜ ᱦᱩᱭᱩᱜ ᱜᱮᱭᱟ ᱾
ᱦᱳᱭ ᱢᱟᱱᱮ ᱤᱱᱟᱹ ᱦᱤᱞᱚᱜ ᱫᱚ ᱥᱟᱨᱮᱡ ᱵᱟᱨᱮᱡ ᱡᱟᱦᱟᱸ ᱛᱤᱱᱟᱹᱜ ᱜᱮ ᱛᱟᱦᱮᱱᱟ ᱡᱚᱛᱚ ᱦᱚᱲ, ᱦᱮᱸ ᱢᱟᱱᱮ ᱤᱱᱟᱹ ᱦᱤᱞᱚᱜ ᱫᱚ ᱥᱟᱨᱮᱡ ᱵᱟᱨᱮᱡ ᱡᱟᱦᱟᱸ ᱛᱤᱱᱟᱹᱜ ᱜᱮ ᱛᱟᱦᱮᱱᱟ ᱡᱚᱛᱚ ᱦᱚᱲ ᱡᱚᱛᱚ ᱦᱚᱲ ᱵᱚᱱ ᱦᱟᱹᱴᱤᱧ ᱟᱠᱚᱣᱟᱵᱚᱱ ᱟᱨ ᱨᱟᱹᱥᱠᱟᱹᱭᱟᱵᱚᱱ ᱾
ᱦᱮᱸ ᱦᱮᱸ ᱾ ᱡᱮᱢᱚᱱ ᱚᱱᱟ ᱤᱭᱟᱹ ᱦᱤᱞᱚᱜ ᱫᱚ ᱡᱟᱦᱟᱸ ᱦᱤᱞᱚᱜ ᱠᱷᱩᱱᱴᱟᱹᱣ ᱦᱩᱭᱩᱜ ᱜᱮᱭᱟ ᱤᱱ ᱦᱤᱞᱚᱜ ᱫᱚ ᱦᱩᱭᱩᱜ ᱠᱟᱱᱟ ᱡᱮ ᱡᱟᱦᱟᱨ ᱚᱲᱟᱜ ᱨᱮᱜᱮ ᱡᱚᱢ ᱧᱩ ᱠᱮᱜ-ᱟ ᱠᱚ ᱾ ᱠᱤᱱᱛᱩ ᱡᱟᱞᱮ ᱦᱤᱞᱚᱜ ᱫᱚ ᱡᱷᱚᱛᱚ ᱦᱚᱲ ᱜᱮᱠᱚ ᱦᱤᱡᱩᱜ-ᱟ, ᱦᱟᱹᱱᱤᱭᱟᱜ ᱚᱲᱟᱜ ᱱᱟᱹᱭᱟᱜ ᱚᱲᱟᱜ ᱡᱮᱢᱚᱱ ᱮᱸ ᱦᱚᱦᱚ ᱦᱚᱯᱚᱦᱚ ᱠᱟᱛᱮᱜ ᱡᱚᱢ ᱧᱩᱭᱟᱠᱚ ᱾
ᱦᱮᱸ ᱦᱮᱸ ᱦᱮᱸ ᱾
ᱥᱚᱦᱨᱟᱭ ᱨᱮᱫᱚ ᱾ ᱟᱨ ᱚᱱᱠᱟ ᱤᱭᱟᱹ ᱵᱚᱸᱜᱟ-ᱵᱩᱨᱩ ᱠᱚᱫᱚ ᱦᱩᱭᱩᱜ ᱠᱟᱱᱟ ᱟᱯᱮ ᱮᱸ ᱠᱟᱨᱟᱢ ᱵᱚᱸᱜᱟ ᱠᱚ ᱛᱟᱨᱯᱚᱨᱮ ᱦᱩᱭᱩᱜ ᱠᱟᱱᱟ ᱜᱚᱲᱟ ᱵᱚᱸᱜᱟ ᱠᱚ ᱵᱟᱝ ᱦᱩᱭᱩᱜ ᱜᱮᱭᱟ?
ᱮᱸ ᱠᱟᱨᱟᱢ ᱵᱚᱸᱜᱟ ᱫᱚ ᱦᱩᱭᱩᱜ ᱜᱮᱭᱟ ᱜᱚᱰᱟ ᱵᱚᱸᱜᱟ ᱦᱚᱸ ᱦᱩᱭᱩᱜ ᱜᱮᱭᱟ ᱟᱫᱚ ᱟᱸ ᱡᱷᱚᱛᱚ ᱫᱚ ᱤᱧ ᱫᱚ ᱵᱟᱹᱧ ᱧᱮᱞ ᱠᱟᱫᱟ ᱱᱤᱡᱮᱨᱟᱜ ᱢᱮᱫ ᱛᱮᱫᱚ ᱠᱟᱨᱟᱢ ᱵᱚᱸᱜᱟᱧ ᱧᱮᱞ ᱠᱟᱫᱟ ᱚᱲᱟᱜ ᱨᱮ ᱡᱚᱠᱷᱚᱱ ᱠᱚ ᱠᱟᱨᱟᱢᱚᱜ-ᱟ ᱠᱚ ᱾ ᱟᱫᱚ ᱚᱱᱟᱧ ᱧᱮᱞ ᱠᱟᱫᱟ ᱾
ᱤᱧᱦᱚᱸ ᱚᱱᱠᱟ ᱠᱟᱨᱟᱢ ᱵᱚᱸᱜᱟ ᱟᱨ ᱤᱭᱟᱹ ᱜᱚᱲᱟ ᱵᱚᱸᱜᱟ ᱜᱤᱧ ᱧᱮᱞ ᱠᱟᱫᱟ ᱟᱫᱚ ᱜᱚᱲᱟ ᱵᱚᱸᱜᱟ ᱨᱮ ᱪᱮᱫᱠᱟ ᱵᱟᱠᱩ ᱵᱚᱸᱜᱟᱭᱟ ᱚᱱᱟᱫᱚ ᱵᱟᱹᱧ ᱵᱟᱲᱟᱭᱟ ᱠᱤᱱᱛᱩ ᱚᱱᱟ ᱫᱚ ᱟᱭᱩᱵ ᱵᱮᱲᱟ ᱜᱮᱠᱚ ᱵᱚᱸᱜᱟᱭ ᱜᱮᱭᱟ ᱟᱨ ᱚᱸᱰᱮ ᱵᱟᱵᱟ ᱦᱚᱲ ᱜᱮᱠᱚ ᱪᱟᱞᱟᱜ ᱜᱮᱭᱟ ᱟᱭᱳ ᱦᱚᱲ ᱠᱚᱫᱚ ᱵᱟᱝᱠᱚ ᱪᱟᱞᱟᱜ ᱜᱮᱭᱟ ᱛᱚ
ᱦᱮᱸ ᱦᱮᱸ ᱛᱚ ᱚᱱᱟ ᱠᱷᱟᱹᱛᱤᱨ ᱡᱚᱛᱚ ᱵᱚᱸᱜᱟ ᱵᱩᱨᱩ ᱛᱮᱫᱚ ᱩᱱᱟᱹᱜ ᱵᱷᱟᱜᱮ ᱞᱮᱠᱟ ᱞᱮᱠᱟᱛᱮ ᱛᱚ ᱵᱟᱹᱧ ᱵᱟᱲᱟᱭᱟ ᱥᱚᱦᱚᱨᱟᱭ ᱵᱚᱸᱜᱟ ᱡᱟᱦᱟᱸ ᱚᱲᱟᱜ ᱨᱮ ᱦᱩᱭᱩᱜ-ᱟ ᱟᱨᱠᱤ ᱥᱚᱦᱨᱟᱭ ᱠᱚ ᱵᱚᱸᱜᱟᱭᱟ ᱾ ᱤᱱᱟᱹ ᱟᱨ ᱠᱟᱨᱟᱢ ᱵᱚᱸᱜᱟ ᱡᱟᱦᱟᱸ ᱩᱸ